ᱦᱮᱞᱳ ᱦᱩᱸ ᱫᱟᱫᱟ ᱡᱚᱦᱟᱨ ᱜᱮ
ᱦᱮᱸ ᱫᱟᱫᱟ ᱡᱚᱦᱟᱨ ᱜᱮ
ᱪᱮᱫ ᱮᱢ ᱪᱤᱠᱟᱹᱭᱮᱫᱟ?
ᱪᱤᱠᱟᱹ ᱵᱚᱞᱛᱮ ᱦᱚᱸᱜᱚᱭ ᱫᱟᱹᱲ ᱵᱟᱲᱟ ᱠᱚ ᱦᱩᱭ ᱠᱟᱱᱟ
ᱟᱪᱪᱷᱟ ᱫᱟᱠᱟ ᱡᱚᱢ ᱵᱟᱲᱟ ᱦᱩᱭᱱᱟ?
ᱫᱟᱠᱟ ᱡᱚᱢ ᱵᱟᱲᱟ ᱦᱮᱸ ᱫᱟᱠᱟ ᱡᱚᱢ ᱵᱟᱲᱟ ᱠᱚ ᱦᱩᱭ ᱠᱟᱱᱟ
ᱛᱤᱨᱮ
ᱦᱳᱭ ᱠᱷᱟᱨ ᱢᱟᱲᱟᱝ ᱜᱮ ᱛᱟᱦᱚᱞᱮ ᱟᱢᱜᱮᱢ ᱫᱟᱠᱟ ᱠᱚᱢ ᱡᱚᱢ ᱵᱟᱲᱟ ᱠᱮᱫᱮ ᱥᱮ ᱵᱟᱝ
ᱟᱣᱨᱤ ᱟᱣᱨᱤ ᱡᱚᱢ ᱦᱩᱭᱩᱜ-ᱟ ᱢᱤᱫ ᱜᱷᱟᱹᱲᱤᱡ ᱯᱚᱨᱮ ᱜᱚᱨᱚᱢ ᱠᱟᱱᱟ ᱪᱤᱠᱤᱢ ᱛᱮ
ᱜᱚᱨᱚᱢ ᱵᱚᱞᱛᱮ ᱵᱷᱟᱜ ᱜᱮ ᱱᱚᱰᱮ ᱱᱚᱛᱮ ᱵᱷᱟᱜᱮ ᱜᱚᱨᱚᱢ ᱠᱟᱱᱟ ᱛᱟᱦᱞᱮ ᱚᱱᱛᱮ ᱫᱟᱜ ᱵᱚᱞᱛᱮ ᱨᱤᱢᱤᱞ ᱠᱚᱭ ᱨᱟᱠᱟᱵ ᱞᱮᱫᱟ ᱫᱟᱜ ᱫᱚ ᱥᱮᱨᱚᱠᱚᱢ ᱵᱟᱭ ᱫᱟᱜ ᱟᱠᱟᱫᱟ
ᱟᱪᱪᱷᱟ ᱱᱚᱛᱮ ᱦᱚᱸ ᱜᱚᱨᱚᱢ ᱠᱟᱱᱟ ᱜᱚᱨᱚᱢ ᱠᱟᱱᱟ ᱯᱨᱚᱪᱩᱨ ᱜᱮ
ᱚᱸ ᱱᱤᱭᱟᱹ ᱠᱚᱴᱟ ᱫᱤᱱ ᱫᱟᱜ ᱵᱟᱲᱟᱭ ᱚ ᱵᱟᱭ ᱫᱟᱜ ᱫᱟ ᱟᱪᱪᱷᱟ ᱟᱪᱪᱷᱟ
ᱟᱫᱚ ᱵᱟᱝ ᱮ ᱫᱟᱜ ᱠᱚᱫᱚ ᱢᱮᱜᱞᱟ ᱢᱮᱜᱞᱟᱭ ᱫᱤᱱ ᱜᱮ ᱫᱟᱜ ᱫᱚ ᱵᱟᱭ ᱡᱚᱨᱚᱭᱟ
ᱟᱸ
ᱵᱩᱨᱩ ᱵᱚᱸᱜᱟ ᱠᱚ ᱵᱟᱶ
ᱦᱳᱭ
ᱵᱩᱨᱩ ᱵᱚᱸᱜᱟ ᱠᱚ ᱮᱠᱷᱚᱱ ᱛᱚ ᱛᱤᱥ ᱫᱤᱱ ᱪᱟᱞᱟᱜ ᱠᱟᱱᱟ ᱵᱩᱨᱩ
ᱟᱥᱟᱲ ᱵᱚᱸᱜᱟ ᱠᱩᱲᱤ ᱛᱟᱨᱤᱠᱷ ᱡᱟᱹᱱᱤᱡ
ᱚ
ᱛᱤᱱ ᱢᱟᱨᱟᱝ ᱪᱟᱞᱟᱣ ᱠᱟᱱᱟᱢ
ᱪᱟᱞᱟᱣ ᱵᱚᱞᱛᱮ ᱢᱤᱫ ᱫᱷᱟᱣ ᱜᱮ ᱪᱟᱞᱟᱣ ᱦᱩᱭ ᱠᱟᱱᱟ
ᱢᱤᱫ ᱫᱷᱟᱣ ᱜᱮ
ᱦᱳᱭ
ᱠᱟᱹᱴᱤᱡ ᱠᱷᱚᱱᱟᱜ ᱦᱟᱨᱟᱭᱮᱱᱟ ᱢᱤᱫ ᱫᱷᱟᱣ
ᱦᱳᱭ ᱦᱳᱭ ᱢᱤᱫ ᱫᱷᱟᱣ ᱜᱮ
ᱟᱫᱚ
ᱵᱟᱝ ᱵᱟᱝ
ᱤᱧ ᱢᱟ ᱵᱟᱨ ᱫᱷᱟᱣᱤᱧ ᱪᱟᱞᱟᱣ ᱠᱟᱱᱟ
ᱚ ᱵᱟᱨᱫᱷᱟᱣ ᱮᱢ ᱪᱟᱞᱟᱣ ᱠᱟᱱᱟ
ᱦᱩᱸ
ᱚ ᱟᱪᱪᱷᱟ ᱱᱤᱭᱟᱹ ᱫᱷᱟᱣ ᱵᱟᱹᱧ ᱟᱸᱡᱚᱢ ᱫᱟ ᱵᱩᱨᱩ ᱵᱚᱸᱜᱟ ᱨᱮᱼᱼ ᱥᱤᱲᱤ ᱠᱚ ᱵᱮᱱᱟᱣ ᱠᱟᱫᱼᱟ ᱥᱮ ᱪᱮᱫ
ᱮᱠᱫᱚᱢ
ᱚ ᱛᱟᱦᱚᱞᱮ ᱱᱤᱭᱟᱹ ᱫᱷᱟᱣ ᱫᱚ ᱪᱟᱞᱟᱜ ᱦᱩᱭᱩᱜ-ᱟ ᱛᱚ
ᱱᱤᱭᱟᱹ ᱵᱟᱨ ᱧᱮᱞ ᱦᱩᱭᱩᱜᱼᱟ ᱯᱷᱤᱨᱤ ᱡᱩᱫᱤ ᱛᱟᱦᱮᱱ ᱠᱷᱟᱱ ᱪᱟᱞᱟᱜ ᱦᱩᱭᱩᱜᱼᱟ
ᱟᱪᱪᱷᱟ ᱟᱨ ᱛᱟᱞᱦᱮ ᱦᱚᱸᱜᱼᱚᱭᱼᱼ
ᱦᱮᱸ
ᱦᱮᱸ ᱞᱮ ᱞᱮᱭ ᱢᱮ ᱞᱮᱭ ᱢᱮ
ᱞᱮᱭ ᱫᱟᱹᱧ ᱡᱮ ᱥᱤᱲᱤ ᱵᱮᱱᱟᱣ ᱠᱟᱛᱮ ᱟᱨᱚ ᱠᱚ ᱡᱷᱟᱢᱮᱞᱟ ᱵᱟᱹᱲᱛᱤ ᱠᱮᱫᱟ ᱞᱟᱸᱜᱟ ᱟᱹᱱᱤᱡ ᱟᱛᱚ ᱵᱤᱥᱤᱼᱼ
ᱦᱮᱸ
ᱮᱢᱱᱤ ᱛᱮ ᱡᱟᱦᱟᱸᱢ ᱫᱮᱡᱚᱜᱼᱟ ᱚᱱᱟ ᱫᱚ ᱢᱟᱱᱮ ᱟᱢᱟᱜ ᱢᱚᱱᱮᱨ ᱢᱚ ᱛᱚ ᱠᱟᱛᱮᱢ ᱛᱟᱲᱟᱢᱟ ᱟᱨ ᱱᱚᱣᱟ ᱫᱚ ᱢᱤᱫᱴᱟᱝ ᱞᱤᱢᱤᱴ ᱛᱟᱦᱮᱱᱟ ᱥᱮ ᱥᱤᱲᱤ ᱨᱮᱱᱟᱜ ᱚᱸᱰᱮ ᱜᱮ ᱢᱟᱱᱮ ᱥᱩᱨᱼᱼ ᱥᱩᱨ ᱨᱮ ᱜᱮ ᱡᱟᱸᱜᱟ ᱫᱚᱦᱚ ᱤᱫᱤ ᱛᱟᱢ ᱢᱟᱱᱮ ᱩᱱ ᱡᱷᱟᱹᱞᱮᱢ ᱫᱮᱡᱚᱜᱼᱟ ᱞᱟᱸᱜᱟ ᱵᱟᱢ ᱵᱩᱡᱷᱟ
ᱦᱳᱭ
ᱧᱮᱞ ᱢᱮ ᱮᱢᱱᱤ ᱛᱮ ᱛᱤᱱᱟᱹᱜ ᱵᱟᱢ ᱞᱟᱸᱜᱟᱭᱱᱟ ᱮᱢᱱᱤ ᱛᱮᱼᱼ ᱡᱩᱫᱤᱢ ᱫᱮᱡᱚᱜᱼᱟ ᱚᱱᱟ ᱥᱤᱸᱲᱤ ᱛᱮ ᱫᱮᱡ ᱠᱟᱛᱮ ᱩᱱᱟᱹᱜ ᱞᱟᱸᱜᱟ ᱵᱩᱡᱷᱟᱹᱜᱼᱟ
ᱦᱮᱸ
ᱟᱨ ᱵᱩᱨᱩ ᱵᱚᱸᱜᱟ ᱦᱮᱡ ᱢᱟᱱᱮ ᱜᱮᱛᱚ ᱫᱟᱜ ᱮ ᱡᱚᱨᱚᱭᱟ
ᱦᱮᱸ ᱵᱳᱨᱳ ᱵᱚᱸᱜᱟ ᱦᱮᱡ ᱞᱮᱱ ᱠᱷᱟᱱ ᱫᱟᱜ ᱫᱚᱭ ᱡᱚᱨᱚᱭ ᱜᱮᱭᱟ
ᱦᱮᱸ ᱫᱤᱱ ᱫᱤᱱ ᱛᱮ ᱧᱮᱞ ᱢᱮ ᱚᱱᱟ ᱥᱤᱸᱲᱤ ᱨᱮ ᱥᱮᱣᱞᱟ ᱡᱚᱢᱟᱭ ᱮᱱ ᱛᱮ ᱞᱮᱸᱡᱮᱫ ᱠᱟᱱᱟ ᱯᱚᱨᱮᱨ ᱵᱚᱪᱷᱚᱨ ᱠᱷᱚᱱᱟᱜ
ᱦᱮᱸ ᱦᱮᱸ
ᱦᱮᱸ
ᱛᱟᱦᱞᱮ ᱦᱮᱸᱼᱼ ᱛᱟᱦᱞᱮ ᱦᱚᱸᱜᱼᱚᱭ ᱛᱚ ᱟᱢᱵᱟᱵᱚᱛᱤ ᱥᱩᱨᱩᱜ ᱠᱟᱱᱟ ᱛᱟᱦᱞᱮ ᱪᱮᱫ ᱠᱟ ᱚᱱᱛᱮ ᱯᱚᱨᱚᱵᱽ ᱠᱚ ᱟᱢᱵᱟᱵᱚᱛᱤ ᱨᱮ ᱠᱟᱱᱴᱷᱟᱲ ᱥᱚᱢᱳᱡᱼᱼ
ᱵᱷᱟᱜᱮ ᱜᱮ ᱢᱚᱴᱟᱢᱩᱴᱤ ᱦᱩᱭᱩᱜ-ᱟ
ᱦᱚᱸ ᱯᱚᱨᱚᱵᱽ ᱠᱚ ᱦᱩᱭᱩᱜ ᱜᱮᱭᱟ ᱛᱟᱦᱞᱮ
ᱦᱮᱸ ᱦᱩᱭᱩᱜ ᱜᱮᱭᱟ ᱧᱮᱞ ᱠᱚ ᱵᱟᱝ ᱯᱮ ᱦᱮᱡ ᱵᱟᱲᱟ ᱠᱟᱱᱟ
ᱧᱮᱞ ᱵᱚᱞ ᱛᱮᱻ ᱚᱱᱮ ᱠᱷᱟᱸᱫᱤ ᱢᱟᱹᱭ ᱥᱮ ᱪᱮᱫ ᱠᱚ ᱞᱟᱹᱭ ᱫᱚᱼᱼ
ᱦᱮᱸ
ᱦᱳᱭ ᱚᱱᱟ ᱫᱚ ᱪᱟᱞᱟᱣ ᱦᱩᱭ ᱟᱠᱟᱱᱟ
ᱟᱪᱪᱷᱟ ᱛᱤᱱ ᱵᱟᱨᱼᱼ
ᱚᱱᱟ ᱫᱚ ᱵᱷᱟᱜᱮ ᱜᱮᱼᱼ
ᱟᱪᱪᱷᱟ ᱠᱷᱟᱸᱫᱤ ᱵᱚᱱ ᱨᱮᱱᱟᱜ ᱚᱱᱟ ᱵᱚᱸᱜᱟ ᱛᱷᱟᱱᱮᱢ ᱧᱮᱞ ᱟᱠᱟᱫᱟ
ᱦᱮᱸ ᱧᱮᱞ ᱠᱟᱹᱫᱟᱹᱧ
ᱟᱠᱟᱡ ᱜᱮᱴ ᱴᱟ ᱢᱟᱱᱮ ᱛᱤᱱᱟᱹᱜ ᱢᱮᱱᱟᱜᱼᱟ
ᱜᱮᱴᱼᱼ
ᱵᱟᱹᱧ ᱵᱟᱲᱟᱭ ᱜᱮᱭᱟ ᱴᱷᱤᱠ ᱤᱧ ᱦᱳᱭ ᱢᱤᱫᱴᱮᱱ ᱛᱮᱜᱮ ᱛᱚᱠᱚ ᱵᱚᱞᱚᱱᱟ ᱡᱟᱱᱤᱡ
ᱦᱮᱸ ᱢᱤᱫᱴᱟᱝ ᱛᱮᱜᱮ ᱠᱚ ᱵᱚᱞᱚᱱᱟ
ᱟᱪᱪᱷᱟ ᱪᱮᱫ ᱠᱚ ᱢᱮᱱᱟ-ᱟ ᱱᱤᱭᱟᱹ ᱵᱟᱨ ᱠᱷᱟᱸᱫᱤ ᱢᱟᱹᱭ ᱨᱮᱼᱼ
ᱠᱷᱟᱸᱫᱤ ᱢᱟᱹᱭ ᱨᱮ ᱢᱮᱱᱟᱜ ᱵᱚᱞ ᱛᱮᱼᱼ ᱚᱱᱟᱜᱮ ᱥᱟᱫᱷᱟᱨᱚᱱᱛᱚ ᱡᱟᱦᱟᱸ ᱠᱚ ᱛᱟᱦᱮᱱᱟ ᱢᱟᱱᱮ ᱯᱚᱨᱚᱯ ᱮᱱᱮᱜ ᱠᱚ ᱢᱮᱱᱟᱜᱼᱟ ᱟᱛᱚ᱾
ᱦᱮᱸ ᱢᱤᱫ ᱧᱤᱛᱟᱹ ᱫᱚ ᱵᱟᱝ ᱦᱩᱭᱩᱜ ᱜᱮᱭᱟ ᱵᱟᱝ᱾
ᱵᱟᱝ ᱢᱤᱫ ᱧᱤᱫᱟᱹ ᱫᱚ ᱵᱟᱝ ᱦᱳᱭᱳᱜᱼᱟ᱾
ᱟᱪᱷᱟ ᱯᱟᱴᱟᱵᱤᱫᱷᱟᱹ ᱱᱤᱭᱟᱹ ᱵᱟᱨ
ᱯᱟᱴᱟᱵᱤᱫᱟᱹ ᱦᱳᱭ ᱪᱟᱞᱟᱣ ᱦᱩᱭᱩᱜᱼᱟ ᱯᱟᱴᱟᱵᱤᱫᱟᱹ ᱫᱚ ᱪᱟᱞᱟᱜ ᱦᱩᱭᱩᱜ ᱜᱮᱭᱟ ᱵᱷᱟᱜᱤ ᱜᱮ
ᱦᱮᱸ ᱤᱱᱪᱮ ᱫᱚ ᱚᱱᱮ ᱯᱨᱚᱛᱤ ᱵᱚᱪᱷᱚᱨ ᱜᱮ ᱪᱟᱞᱟᱣ ᱦᱩᱭ ᱠᱟᱱᱟ᱾
ᱚᱸ ᱯᱟᱴᱟᱵᱤᱱᱫᱟ ᱵᱟ᱾
ᱦᱮᱸ
ᱛᱟᱦᱚᱞᱮ ᱦᱟᱱᱟ ᱵᱚᱪᱷᱚᱨ ᱵᱤᱱ ᱪᱟᱞᱟᱣ ᱞᱮᱱᱟ᱾
ᱪᱟᱞᱟᱣ ᱦᱩᱭ ᱞᱮᱱᱟ ᱥᱚᱨ ᱨᱮ ᱛᱚ ᱱᱚᱸᱰᱮ
ᱪᱮᱠᱟ ᱡᱟᱠ ᱡᱚᱢᱚᱠ
ᱢᱚᱴᱟᱢᱩᱴᱤ ᱵᱷᱟᱜᱮ ᱜᱮᱭᱟ ᱟᱫᱚ ᱵᱷᱤᱲ ᱥᱮᱫ ᱫᱚ ᱵᱚᱞᱚ ᱵᱟᱝ ᱵᱩᱡᱷᱟᱹᱣ ᱮᱱᱟ ᱜᱚᱨᱚᱢ ᱨᱮ ᱜᱚᱨᱚᱢ ᱜᱮ ᱵᱩᱡᱷᱟᱹᱜ-ᱟ ᱛᱚ᱾ ᱟᱨ ᱥᱤᱛᱩᱝ ᱥᱤᱛᱩᱝ ᱟᱭ ᱦᱮᱸ ᱦᱮᱸ ᱞᱟᱦᱟ ᱵᱚᱪᱷᱚᱨ ᱫᱟᱜ ᱞᱮᱫᱟᱭ ᱯᱩᱨᱟᱹ ᱵᱩᱴ ᱠᱚ ᱯᱩᱨᱟ ᱞᱚᱥᱚᱫ
ᱦᱮᱸ ᱟᱪᱪᱷᱟ ᱵᱟᱝ ᱟᱸᱡᱚᱢᱚᱜ ᱠᱟᱱ ᱛᱟᱦᱮᱸᱜ ᱛᱚ ᱢᱟᱱᱮ ᱯᱩᱨᱟ ᱫᱟᱜ ᱛᱮ ᱢᱟᱴ ᱠᱚ ᱤᱭᱟᱹ ᱪᱟᱵᱟ ᱞᱮᱱᱟ᱾
ᱦᱩᱸ ᱫᱟᱜ ᱛᱚᱢᱵᱟᱞᱱᱟ ᱛᱚ ᱡᱮ ᱦᱤᱞᱳᱜ ᱵᱚᱸᱜᱟᱭ ᱤᱭᱟᱹ ᱵᱚᱸᱜᱟ ᱵᱚᱸᱜᱟ ᱵᱩᱨᱩᱭᱟ ᱠᱚ᱾ ᱯᱟᱴᱟᱵᱤᱸᱫᱟ ᱨᱮ ᱩᱱ ᱦᱤᱞᱳᱜ ᱫᱚ ᱯᱩᱨᱟᱹ ᱫᱟᱜ ᱛᱮ ᱯᱩᱨᱟᱹ ᱯᱮᱨᱮᱡ ᱞᱮᱱᱟ ᱜᱚᱲᱴᱟᱜ
ᱟᱪᱪᱷᱟ ᱟᱪᱪᱷᱟ
ᱛᱟᱨᱯᱚᱨᱮ ᱫᱤᱱ ᱛᱚ ᱩᱱ ᱫᱚ ᱮᱠᱮᱱ ᱞᱚᱥᱚᱫ
ᱦᱮᱸ
ᱛᱟᱣ ᱦᱚᱲ ᱫᱚ ᱵᱷᱟᱜᱮ ᱜᱮᱠᱚ ᱦᱚᱲ ᱠᱟᱱᱟ ᱞᱚᱥᱚᱫ ᱟᱠᱟᱱ ᱨᱮᱦᱚᱸ
ᱦᱩᱸ ᱦᱩᱸ
ᱯᱟᱴᱟ ᱵᱤᱫᱟ ᱵᱚᱞᱮ ᱠᱟᱛᱷᱟ
ᱦᱩᱸ
ᱵᱟᱠᱚ ᱦᱚᱲᱚᱜ-ᱟ ᱠᱤ ᱟᱹᱰᱤ ᱥᱟᱺᱜᱤᱧ ᱥᱟᱺᱜᱤᱧ ᱠᱷᱚᱱ ᱠᱚ ᱦᱤᱡᱩᱜ ᱜᱮᱭᱟ ᱧᱮᱧᱮᱞ
ᱚ ᱦᱮᱸ ᱚᱱᱟ ᱵᱟᱥ ᱛᱮᱠᱚ ᱦᱮᱸ ᱵᱟᱥ ᱠᱚᱛᱮ ᱠᱚ ᱪᱟᱞᱟᱜ ᱜᱮᱭᱟ ᱵᱟᱝ ᱫᱚ
ᱦᱮᱸ
ᱛᱟᱦᱚᱞᱮ ᱱᱤᱭᱟᱹ ᱠᱚᱴᱟ ᱫᱤᱱ ᱥᱮᱸᱫᱽᱨᱟ ᱵᱟᱲᱟ ᱠᱚᱯᱮ ᱪᱟᱞᱟᱣ ᱵᱟᱲᱟ ᱠᱚᱯᱮ ᱥᱮ ᱵᱟᱝ?
ᱥᱮᱸᱫᱽᱨᱟ ᱵᱟᱝ ᱪᱟᱞᱟᱣ ᱦᱩᱭ ᱟᱠᱟᱱᱟ ᱜᱚᱨᱚᱢ ᱨᱮ ᱡᱟ ᱜᱚᱨᱚᱢ ᱠᱟᱱᱟ ᱵᱟᱝ ᱠᱩᱞᱟᱹᱭ ᱵᱷᱟᱜᱤ ᱠᱚ ᱠᱩᱞᱟᱹᱭ ᱟᱠᱟᱱᱟ᱾
ᱟᱪᱪᱷᱟ ᱟᱪᱪᱷᱟ ᱜᱚᱡ ᱠᱚᱫᱚ ᱯᱮ ᱜᱚᱡ ᱠᱚᱣᱟ ᱵᱟᱝ?
ᱦᱮᱸ ᱟᱯᱮ ᱵᱟᱝᱯᱮ ᱪᱟᱞᱟᱜ ᱜᱮᱭᱟ᱾
ᱦᱮᱸ ᱟᱞᱮ ᱦᱚᱸ ᱥᱮᱸᱫᱽᱨᱟ ᱠᱚᱫᱚ ᱞᱮ ᱪᱟᱞᱟᱜ ᱜᱮᱭᱟ ᱵᱟᱝ ᱫᱚ ᱵᱟᱝ
ᱟᱪᱪᱷᱟ ᱱᱤᱭᱟᱹ ᱠᱚᱴᱟ ᱫᱚᱤᱱ ᱯᱮ ᱪᱟᱞᱟᱣ ᱵᱟᱲᱟ ᱠᱟᱱᱟ᱾
ᱦᱮᱸ ᱪᱟᱞᱟᱣ ᱵᱟᱲᱟ ᱠᱟᱱᱟᱞᱮ
ᱛᱤᱱᱟᱹᱜ ᱠᱟᱛᱮ ᱯᱮ ᱜᱚᱡ ᱠᱚ ᱜᱮᱭᱟ᱾
ᱜᱚᱡ ᱵᱚᱞᱛᱮ ᱵᱷᱟᱜᱤ ᱜᱮ ᱢᱟᱱᱮ ᱪᱟᱞᱟᱣ ᱢᱟᱱᱮ ᱚᱱᱠᱟ ᱛᱤᱱ ᱪᱟᱨ ᱜᱷᱚᱱᱰᱟ ᱠᱟᱛᱮᱜ ᱫᱚᱞᱮ ᱜᱚᱡ ᱟᱜᱩ ᱠᱚ ᱜᱮᱭᱟ᱾
ᱛᱤᱱᱟ ᱦᱚᱲ ᱜᱟᱱ ᱯᱮ ᱥᱮ ᱥᱮᱸᱫᱽᱨᱟ
ᱪᱟᱞᱟᱣ ᱢᱟᱱᱮ ᱫᱚᱥ ᱵᱟᱨᱚ ᱡᱚᱱ ᱦᱩᱸ
ᱫᱚᱥ ᱵᱟᱨᱚ ᱡᱚᱱ ᱛᱮ ᱜᱮ ᱯᱮ ᱥᱮ ᱥᱮᱸᱫᱽᱨᱟᱭᱟ
ᱦᱩᱸ
ᱟᱪᱷᱟ ᱯᱤᱠᱱᱤᱠ ᱠᱚᱢ ᱪᱟᱞᱟᱣ ᱵᱟᱲᱟ ᱠᱟᱱᱟ
ᱯᱤᱠᱱᱤᱠ ᱠᱚ ᱦᱮᱸ ᱯᱤᱠᱱᱤᱠ ᱠᱚ ᱪᱟᱞᱟᱣ ᱵᱟᱲᱟ ᱦᱩᱭᱩᱜ ᱜᱮᱭᱟ ᱦᱮᱸ
ᱱᱤᱭᱟᱹ ᱛᱚ ᱥᱮᱴᱮᱨ ᱦᱤᱡᱩᱜ ᱠᱟᱱᱟ ᱚᱱᱟ ᱦᱚᱸ
ᱦᱮᱸ ᱚᱱᱟ ᱠᱷᱟᱹᱛᱤᱨ ᱜᱮ ᱱᱚᱣᱟ ᱠᱟᱛᱷᱟᱧ ᱞᱟᱹᱭ ᱠᱮᱫᱟ ᱱᱤᱭᱟᱹ ᱵᱟᱨ ᱫᱚ ᱛᱟᱦᱚᱞᱮ ᱪᱟᱞᱟ ᱯᱟ ᱦᱮᱸ ᱪᱟᱞᱟᱜ ᱜᱮᱭᱟᱞ ᱢᱚᱴᱟᱢᱩᱴᱤ ᱵᱷᱟᱜᱤ ᱜᱮ᱾ ᱛᱤᱱ ᱦᱚᱲ ᱜᱟᱱ ᱯᱮ ᱪᱟᱞᱟᱜ ᱜᱮᱭᱟ?
ᱪᱟᱞᱟᱣ ᱵᱚᱞᱛᱮ ᱚᱱᱠᱟ ᱜᱮᱝ ᱟᱛᱮᱜ, ᱢᱟᱱᱮ ᱚᱱᱠ ᱜᱮ ᱫᱚᱥ ᱵᱟᱨᱚ ᱡᱚᱱ
ᱟᱪᱪᱷᱟ, ᱦᱮᱸ ᱯᱷᱳᱨ ᱥᱮᱫ ᱯᱮ ᱪᱟᱞᱟᱜ ᱜᱮᱭᱟ ᱥᱮ ᱥᱟᱺᱜᱤᱧ ᱥᱮᱫ?
ᱥᱟᱺᱜᱤᱧ ᱢᱟᱱᱮ ᱵᱷᱟᱜᱤ ᱜᱟᱱᱮ ᱤᱭᱟᱹ ᱮᱸ ᱡᱷᱟᱹᱞ ᱜᱮ
ᱩᱸᱻ ᱟᱭᱴᱮᱢ ᱫᱚ ᱛᱟᱦᱚᱞᱮ ᱵᱷᱟᱜᱤ ᱜᱮ ᱛᱟᱦᱮᱱᱟ ᱵᱟᱝ,
ᱦᱮᱸ ᱦᱮᱸ
ᱞᱟᱦᱟ ᱵᱟᱨ ᱫᱚ ᱵᱟᱝ ᱪᱟᱞᱟᱣ ᱦᱩᱭ ᱠᱟᱱᱟ᱾ᱱᱤᱭᱟᱹ ᱵᱟᱨ ᱢᱚᱱᱮ ᱦᱩᱭᱩᱜ ᱠᱟᱱᱟ ᱪᱟᱞᱟᱜ ᱦᱩᱭᱩᱜᱼᱟ ᱛᱚ,
ᱚᱻ
ᱫᱤᱜᱷᱟ ᱠᱚᱢ ᱪᱟᱞᱟᱣ ᱵᱟᱲᱟᱜ ᱟᱠᱟᱱᱟ?
ᱫᱤᱜᱷᱟ,
ᱦᱳᱭ
ᱫᱤᱜᱷᱟ ᱦᱚᱸ ᱢᱤᱫᱪᱷᱚᱴ ᱜᱤᱧ ᱪᱟᱞᱟᱣ ᱞᱮᱱᱟ ᱫᱤᱜᱷᱟ᱾
ᱟᱪᱪᱷᱟ, ᱱᱤᱪᱟᱹ ᱫᱚ ᱵᱟᱝᱧ ᱪᱟᱞᱟᱣ ᱠᱟᱱᱟ ᱮᱠᱷᱚᱱᱳ
ᱚ ᱪᱟᱞᱟᱜ ᱢᱮ ᱚᱱᱰᱮ ᱵᱷᱟᱜᱮ ᱵᱩᱢᱷᱟᱼᱟ, ᱦᱩᱸ
ᱜᱚᱨᱚᱢ ᱨᱮ ᱪᱟᱞᱟᱜ ᱜᱮᱛᱮ ᱠᱚ ᱦᱚᱲ?
ᱜᱚᱨᱚᱢ ᱨᱮ, ᱵᱟᱝ ᱜᱚᱨᱚᱢ ᱥᱚᱢᱚᱭ ᱫᱚ ᱫᱚᱢᱮ ᱜᱮ ᱜᱚᱨᱚᱢ ᱚᱸᱰᱮ ᱫᱚ,
ᱦᱮᱸ ᱨᱮᱭᱟᱲ ᱫᱤᱱ ᱜᱮ ᱫᱟᱬᱟ ᱫᱚ ᱵᱷᱟᱜᱤ ᱡᱩᱛᱩᱜᱼᱟ᱾ᱴᱷᱟᱱᱰᱟ ᱴᱷᱟᱱᱰᱟ ᱛᱟᱦᱮᱱᱟ ᱛᱚ ᱥᱤᱛᱩᱝ ᱨᱮᱦᱚᱸ ᱩᱱᱟᱹᱜ ᱥᱤᱛᱩᱝ ᱵᱟᱝᱢ ᱵᱩᱡᱷᱟᱹᱜᱼᱟ ᱩᱱ ᱫᱚ,
ᱦᱳᱭ ᱦᱳᱭ,
ᱢᱟᱱᱮ ᱡᱟᱦᱟᱸ ᱛᱤᱥ ᱡᱩᱫᱤ ᱫᱟᱬᱟᱱ ᱠᱚᱯᱮ ᱪᱟᱞᱟᱜ ᱜᱮᱭᱟ ᱚᱱᱠ ᱨᱮᱭᱟᱲ ᱫᱤᱱ ᱜᱮ ᱪᱟᱞᱟᱜ ᱯᱮ ᱵᱷᱟᱜᱤᱼᱟ᱾
ᱦᱳᱭ ᱢᱟᱱᱮ ᱫᱟᱬᱟᱱ ᱠᱚᱫᱚ ᱨᱮᱭᱟᱲ ᱥᱳᱢᱚᱭ ᱜᱮ ᱫᱚᱢᱮ ᱠᱚ ᱪᱟᱞᱟᱜᱼᱟ᱾
ᱮᱠᱫᱚᱢ ᱜᱚᱨᱚᱢ ᱨᱮᱫᱚ ᱯᱨᱚᱪᱩᱨ ᱜᱚᱨᱚᱢᱟ ᱥᱮ᱾
ᱦᱳᱭ ᱦᱳᱭ
ᱟᱹᱰᱤᱜᱮ ᱜᱚᱨᱚᱢᱟ, ᱠᱟᱹᱴᱤᱡ ᱡᱮᱱᱚ ᱢᱟᱱᱮ ᱥᱮᱛᱟᱜ ᱦᱚᱭᱮᱛ ᱢᱟᱱᱮ ᱛᱤᱠᱤᱱ ᱵᱮᱲᱟ ᱫᱚ ᱫᱟᱬᱟ ᱵᱟᱝ ᱜᱟᱱᱚᱜᱼᱟ ᱥᱮ ᱯᱩᱨ ᱥᱤᱛᱩᱝ ᱟᱭ᱾
ᱦᱳᱭ,
ᱟᱨ ᱨᱮᱭᱟᱲ ᱫᱤᱱ ᱫᱚ ᱵᱱᱨ ᱴᱷᱟᱰᱟ ᱴᱷᱟᱱᱰᱟ ᱛᱟᱱᱮᱱᱟ ᱟᱵᱚᱦᱴᱟ᱾
ᱦᱩᱸ ᱦᱩᱸ
ᱨᱮᱭᱟᱲ ᱫᱤᱱ ᱡᱩᱛᱚᱜ ᱟᱭ
ᱦᱩᱸ
ᱫᱟᱠᱟ ᱠᱚᱦᱚᱸ ᱨᱮᱸᱜᱮᱡ ᱠᱟᱱᱟ ᱛᱤᱱ ᱛ ᱡᱮ ᱡᱚᱢ ᱦᱩᱭᱩᱜᱼᱟ ᱦᱮᱸ ᱚᱲᱟᱜ ᱠᱷᱚᱱᱟᱜ, ᱚᱲᱟᱜ ᱥᱮᱫ ᱠᱷᱚᱱᱟᱜ ᱠᱚ ᱦᱚᱦᱚᱭᱫᱟ᱾
ᱟᱪᱪᱷᱟ ᱟᱪᱪᱷᱟ ᱦᱚᱭ ᱜᱮᱭᱟ ᱠᱚ ᱢᱟᱱᱮ
ᱴᱟᱭᱢ ᱦᱚᱸ ᱚᱛ ᱟᱹᱰᱤ ᱩᱥᱛᱚᱨᱚ ᱵᱟᱡᱟᱣᱱᱟ ᱥᱮ
ᱦᱮᱸ ᱟᱹᱰᱤᱩᱥᱛᱟᱹᱭ ᱵᱟᱡᱟᱣ ᱟᱠᱟᱱᱟ᱾
ᱥᱚᱢᱚᱭ ᱦᱚᱸ ᱟᱹᱰᱤ ᱩᱛᱟᱹᱨ ᱦᱳᱭᱱᱟ᱾
ᱦᱮᱸ᱾
ᱚᱱᱟ ᱠᱷᱟᱹᱨ ᱜᱮ ᱨᱮᱸᱜᱮᱡ ᱠᱟᱱᱟ᱾
ᱦᱩᱸ ᱛᱟᱦᱞᱮ ᱚᱱᱠᱟ ᱟᱯᱮᱥᱮᱫ ᱚᱱᱠᱟ ᱫᱟᱬᱟᱱ ᱠᱚ ᱡᱟᱭᱜᱟ ᱠᱚ ᱢᱮᱱᱟᱜ ᱟ ᱥᱮ ᱵᱟᱝ? ᱦᱳᱭ᱾
ᱦᱮᱸ ᱢᱳᱴᱟᱢᱩᱴᱤ ᱢᱮᱱᱟᱜᱼᱟ ᱱᱚᱣᱟ ᱫᱷᱟᱨᱮ ᱯᱟᱥ ᱠᱚᱨᱮ᱾ ᱠᱷᱩᱵ ᱮᱠᱴᱟ ᱫᱚ ᱵᱟᱹᱱᱩᱜᱼᱟ᱾
ᱚ᱾
ᱟᱯᱮ ᱚᱱᱟ ᱠᱚᱨᱮ ᱢᱮᱱᱟᱜᱼᱟ ᱥᱮ ᱪᱮᱫ?
ᱟᱞᱮ ᱱᱚᱣᱟ ᱠᱚᱨᱮ ᱫᱟᱬᱟᱱ ᱡᱟᱭᱜᱟ ᱫᱚ ᱵᱷᱟᱜᱮ ᱜᱮ ᱢᱮᱱᱟᱜᱼᱟ ᱚᱱᱮ᱾
ᱦᱚ᱾
ᱵᱩᱨᱩ ᱠᱚᱦᱚᱸ ᱵᱩᱨᱩ ᱠᱚᱦᱚᱸ ᱢᱮᱱᱟᱜᱼᱟ᱾ ᱛᱟᱯᱚᱨᱮ ᱱᱟᱹᱭ ᱜᱟᱰᱟ ᱠᱚᱦᱚᱸ ᱵᱷᱟᱜᱮ ᱜᱮ ᱢᱮᱱᱟᱜᱼᱟ᱾
ᱦᱮᱸ ᱠᱮᱱᱮᱞ ᱠᱚᱫᱚ ᱵᱟᱹᱱᱩᱜ ᱚᱱᱛᱮ?
ᱠᱮᱱᱮᱞ ᱠᱚᱫᱚ ᱦᱮᱸ ᱠᱮᱱᱮᱞ ᱦᱚᱸ ᱢᱮᱱᱟᱜᱼᱟ ᱵᱟᱝ ᱫᱚ ᱵᱟᱝ᱾
ᱦᱮᱸ᱾ ᱵᱚᱨᱥᱟ ᱨᱮ ᱛᱟᱦᱟᱞᱮ ᱦᱟᱹᱠᱩ ᱥᱟᱵ ᱠᱚ ᱵᱟᱯᱮ ᱪᱟᱞᱟᱜ ᱜᱮᱭᱟ?
ᱦᱮᱸ ᱦᱟᱹᱠᱩ ᱥᱟᱵ ᱫᱚ ᱵᱷᱟᱜᱤ ᱜᱮᱭᱟ ᱟᱞᱮ ᱦᱟᱹᱠᱩ ᱥᱟᱵ ᱵᱷᱟᱜᱮ ᱜᱮ ᱦᱩᱭᱩᱜ ᱛᱟᱞᱮᱭᱟ᱾
ᱚ᱾ ᱛᱤᱱᱟᱹᱜ ᱢᱚᱴᱟ ᱢᱚᱴᱟ ᱵᱮᱱ ᱥᱟᱵ ᱟᱹᱜᱩ ᱠᱚᱣᱟ᱾
ᱦᱮᱸ ᱚᱱᱠᱟ ᱫᱩ ᱛᱤᱱ ᱠᱤᱞᱳ, ᱪᱟᱨ ᱠᱤᱞᱳ, ᱯᱟᱸᱪ ᱠᱤᱞᱳ ᱚᱱᱠᱟ ᱥᱟᱭᱤᱡ ᱠᱚ᱾
ᱦᱚᱸ ᱚᱱᱟ ᱜᱟᱰᱟ ᱜᱚᱨᱮ ᱵᱟᱭ ᱵᱚᱱᱱᱟᱭ ᱜᱮᱭᱟ ᱵᱚᱨᱥᱟ ᱫᱤᱱ᱾
ᱜᱟᱰᱟ ᱫᱚ ᱵᱷᱟᱜᱮ ᱜᱮ ᱵᱚᱨᱥᱟ ᱫᱚ ᱵᱚᱨᱥᱟ ᱢᱟᱱᱮ ᱵᱚᱱᱱᱟ ᱫᱚ ᱦᱩᱭᱩᱜ ᱜᱮᱭᱟ᱾
ᱚ ᱮᱠᱫᱚᱢ᱾
ᱮᱠᱫᱚᱢ ᱟᱯᱮᱥᱮᱫ ᱚᱝᱠᱟ ᱢᱮᱱᱟᱜᱼᱟ ᱜᱟᱰᱟ ᱠᱚ ᱤᱭᱟᱹ ᱠᱚ?
ᱦᱮᱸ ᱜᱟᱰᱟ ᱠᱚ ᱢᱮᱱᱟᱜᱼᱟ᱾ ᱵᱚᱨᱥᱟ ᱨᱮ ᱯᱩᱨᱟᱹ ᱡᱳᱨ ᱵᱚᱱᱱᱟᱭ ᱜᱮᱭᱟ᱾ ᱵᱨᱤᱡᱽ ᱪᱮᱛᱟᱱ ᱠᱚᱨᱮ ᱫᱟᱜ ᱯᱟᱨᱚᱢᱚᱜᱼᱟ ᱵᱨᱤᱡᱽ ᱪᱮᱛᱟᱱ ᱛᱮ᱾ ᱧᱮᱞ ᱠᱚ ᱫᱚᱢᱮᱞᱮ ᱪᱟᱞᱟᱜ ᱜᱮᱭᱟ᱾
ᱦᱚᱸ ᱟᱨ ᱚᱱᱠᱟ ᱦᱟᱹᱠᱩ ᱥᱟᱵ ᱠᱚᱯᱮ ᱪᱟᱞᱟᱣ ᱵᱟᱲᱟᱭ ᱜᱮᱭᱟ ᱥᱮ ᱵᱟᱝ?
ᱦᱮᱸ ᱵᱚᱨᱥᱟ ᱨᱮ ᱪᱟᱞᱟᱜ ᱜᱮᱭᱟᱞᱮ ᱩᱱ ᱫᱚ ᱢᱚᱴᱟ ᱢᱚᱴᱟ ᱜᱮᱠᱚ ᱦᱤᱡᱩᱜᱼᱟ᱾
ᱟᱪᱪᱷᱟ᱾
ᱛᱟᱦᱟᱞᱮ ᱥᱤᱠᱟᱹᱨᱤᱭᱟᱹ ᱦᱚᱲ ᱜᱮ ᱠᱟᱱᱟ ᱵᱚᱱ ᱵᱟᱝ?
ᱦᱮᱸ ᱮᱠᱫᱚᱢ ᱡᱚᱛᱚ ᱦᱚᱲ ᱢᱟᱱᱮ ᱯᱩᱨᱟᱹ ᱥᱤᱠᱟᱹᱨᱤᱭᱟᱹ ᱦᱚᱲ ᱜᱮ᱾ ᱦᱚᱲ ᱢᱟᱱᱮ ᱪᱮᱫ? ᱥᱮᱸᱫᱽᱨᱟ ᱥᱮᱫ ᱫᱚ ᱢᱮᱱᱟᱜ ᱠᱚᱜᱮᱭᱟ᱾ ᱦᱩᱸ᱾ ᱥᱮᱸᱫᱽᱨᱟ ᱜᱮ ᱟᱥᱚᱞ᱾
ᱛᱷᱟᱞᱮ ᱠᱟᱹᱢᱤ ᱠᱟᱡᱽ ᱠᱚᱫᱚ ᱚᱱᱠᱟ ᱪᱮᱫ?
ᱱᱤᱛᱚᱜ ᱠᱟᱹᱢᱤ ᱠᱚᱫᱚ ᱵᱟᱝ ᱪᱟᱞᱟᱜ ᱦᱩᱭᱩᱜ ᱠᱟᱱᱟ ᱡᱟ ᱥᱩᱛᱩᱢ ᱠᱟᱱᱟ ᱵᱟᱝ᱾
ᱩᱸ ᱦᱮᱸ ᱱᱚᱣᱟ ᱥᱤᱛᱩᱝ ᱨᱮ ᱠᱟᱹᱢᱤ ᱫᱚ ᱵᱟᱝ ᱵᱩᱡᱷᱟᱹᱣᱟᱺ
ᱦᱩᱸ᱾
ᱛᱟᱦᱞᱮ ᱚᱱᱠᱟ ᱤᱭᱟᱹ ᱟᱱᱟᱡ ᱠᱚ ᱪᱟᱥ ᱵᱟᱲᱟ ᱦᱩᱭ ᱠᱟᱱᱟ ᱥᱮ ᱵᱟᱝ?
ᱠᱚᱢ ᱧᱚᱜ ᱞᱟᱜᱟᱣ ᱦᱩᱭ ᱠᱟᱱᱟ᱾
ᱟᱪᱪᱷᱟ
ᱵᱮᱥᱤ ᱫᱚ ᱵᱟᱝ ᱞᱟᱜᱟᱣ ᱦᱩᱭ ᱠᱟᱱᱟ, ᱫᱤᱭᱮ ᱪᱟᱨᱟ ᱠᱚᱫᱚ ᱜᱤᱲᱤ ᱦᱩᱭᱱᱟ?
ᱪᱟᱨᱟ ᱠᱚᱫᱚ ᱦᱮᱸ ᱜᱤᱲᱤ ᱫᱚ ᱦᱳᱭ ᱠᱟᱱᱟ, ᱚᱱᱛᱮ? ᱟᱯᱮᱥᱮᱫ ᱪᱟᱲᱟ ᱠᱚ ᱜᱟᱹᱰᱤ ᱵᱟᱲᱟ ᱠᱟᱜᱼᱟ?
ᱦᱮᱸ ᱜᱤᱲᱤ ᱦᱳᱭ ᱠᱟᱱᱟ
ᱵᱚᱨᱥᱟ ᱫᱤᱱ ᱦᱤᱡᱩᱜ ᱠᱟᱱᱟ ᱟᱫᱚ
ᱦᱮᱸ ᱟᱫᱚ ᱦᱤᱡᱩᱜ ᱠᱟᱱᱟ ᱟᱫᱚ ᱦᱳᱲᱳ ᱠᱚ ᱨᱚᱦᱚᱭ ᱨᱮᱱᱟᱜ ᱫᱤᱱ ᱠᱚ ᱦᱤᱡᱩᱜ ᱠᱟᱱᱟ ᱛᱚ ᱟᱥᱟᱲ ᱵᱚᱞᱚ ᱢᱟᱱᱮ ᱫᱚᱢᱮ ᱜᱮ ᱫᱟᱜᱟᱭ ᱟᱫᱚ
ᱦᱮᱸ
ᱦᱳᱭ
ᱮᱠᱫᱚᱢ
ᱵᱤᱛᱟᱹ ᱪᱟᱞᱟᱜ ᱦᱩᱭᱩᱜᱼᱟ
ᱦᱩ
ᱵᱚᱨᱥᱟ ᱫᱤᱱ ᱫᱚ ᱯᱩᱨᱟᱹ ᱛᱤᱱ ᱫᱤᱱ ᱢᱟᱱᱮ ᱠᱟᱢᱤ ᱵᱟᱝ ᱪᱟᱵᱟᱜᱼᱟ ᱩᱱ ᱫᱤᱱ ᱫᱚ ᱯᱩᱨᱟᱹ ᱠᱟᱢᱤ ᱟᱠᱟᱜᱮ ᱛᱟᱦᱮᱸᱱ ᱦᱩᱭᱩᱜᱼᱟ
ᱦᱮᱸ ᱵᱷᱤᱛᱟᱹ ᱪᱟᱴᱟ ᱠᱚ ᱢᱮᱱᱟᱜᱼᱟ ᱛᱟᱯᱚᱨᱮ ᱛᱚᱞᱟ ᱜᱮᱢᱮᱨ ᱠᱚ ᱢᱮᱱᱟᱜᱼᱟ
ᱦᱮᱸ ᱜᱮᱢᱮᱨ ᱦᱳᱭᱳᱜᱼᱟ ᱛᱚ ᱨᱚᱦᱚᱭᱟᱠᱚ
ᱦᱮᱸ
ᱟᱨᱚ ᱱᱮᱛᱟᱨ ᱢᱟ ᱚᱱᱮ ᱦᱳᱲᱳ ᱨᱚᱦᱚᱭ ᱜᱟᱹᱰᱤ ᱛᱳᱫ ᱠᱟᱱᱟ
ᱦᱮᱸ ᱱᱮᱛᱚᱜ ᱫᱚ ᱦᱳᱲᱳ ᱨᱚᱦᱚᱭ ᱦᱚᱸ ᱛᱳᱫ ᱠᱟᱱᱟ ᱤᱨ ᱦᱚᱸ ᱛᱳᱫ ᱠᱟᱱᱟ
ᱡᱷᱚᱛᱚ ᱜᱮ ᱵᱷᱤᱛᱟᱹ ᱢᱟᱜ ᱦᱚᱸ
ᱵᱷᱤᱛᱟᱹ ᱦᱚᱸ ᱚᱱᱟ ᱥᱤ ᱥᱤ ᱛᱮᱜᱮ ᱵᱷᱤᱛᱟᱹ ᱠᱚ ᱢᱟᱜᱫᱟ ᱟᱪᱪᱷᱟ ᱨᱚᱦᱚᱭ ᱦᱚᱸ ᱛᱳᱫ ᱟᱠᱟᱱᱟ ᱛᱟᱯᱚᱨᱮ ᱤᱭᱟᱹ ᱢᱟ ᱵᱟᱝ ᱦᱳᱭᱳᱜ ᱠᱟᱱᱟ ᱟᱫᱚ ᱤᱨ ᱦᱚᱸ ᱟᱨᱚ ᱢᱟᱱᱮ ᱤᱨ ᱥᱟᱣᱛᱮ ᱛᱚᱞ ᱨᱮᱱᱟᱜ ᱦᱚᱸ ᱚᱱᱠᱟ ᱢᱮᱥᱤ ᱤᱭᱟᱹᱜ ᱠᱟᱱᱟ ᱚᱱᱟ ᱥᱟᱣᱛᱮᱜᱮ ᱛᱚᱞᱚᱜ ᱠᱟᱱᱟ ᱡᱩᱫᱤᱢ ᱞᱟᱹᱭᱟ ᱮ ᱠᱷᱚᱲ ᱵᱟᱹᱧ ᱦᱟᱛᱟᱣᱟ ᱚᱱᱟ ᱦᱚᱸ ᱥᱚᱸᱝᱜᱮ ᱚᱱᱟ ᱫᱟᱞᱚᱜ ᱠᱟᱱᱟ ᱚᱱᱟ ᱦᱚᱸ ᱢᱮᱥᱤᱱ ᱛᱩᱫ ᱟᱠᱟᱱᱟ
ᱮᱠᱫᱚᱢ ᱦᱳᱲᱳ ᱫᱟᱞ ᱨᱮᱱᱟᱜᱟᱱᱮ ᱛᱤᱱᱟᱹᱜ ᱨᱚᱠᱚᱢ ᱢᱮᱥᱤᱱ ᱢᱮᱱᱟᱜᱼᱟ, ᱤᱨ ᱨᱮᱱᱟᱜ
ᱦᱮᱸ, ᱢᱟᱱᱮ ᱢᱟᱹᱱᱢᱤᱭᱟᱜ ᱤᱭᱟᱹ ᱠᱷᱟᱹᱴᱟᱹᱞᱤ ᱜᱮ ᱠᱚᱢ ᱠᱮᱫᱟ ᱠᱚ ᱟᱫᱚ
ᱮᱠᱫᱚᱢ
ᱠᱷᱟᱹᱴᱟᱞᱤ